ᱳᱣ᱾ ᱡᱟᱦᱟᱸ ᱱᱚᱣᱟ ᱠᱤᱪᱷᱩ, ᱚᱱᱟ ᱡᱟᱦᱟᱸ ᱜᱟᱞᱢᱟᱨᱟᱣ ᱦᱩᱭᱩᱜ ᱠᱟᱱ᱾ ᱱᱟ ᱚᱸᱰᱮ, ᱮᱸ ᱚᱱᱟ ᱨᱮᱫᱚ ᱤᱭᱟᱹ ᱫᱚ ᱟᱢᱴᱷᱮᱫ ᱛᱟᱦᱚᱞᱮ ᱱᱟᱜ, ᱠᱚᱞ ᱨᱮᱭᱟᱜ ᱚᱯᱥᱮᱱ ᱫᱚ ᱵᱟᱝ ᱦᱤᱡᱩᱜ ᱠᱟᱱᱟ᱾
ᱵᱟᱝ, ᱦᱤᱡᱩᱜ ᱠᱟᱱᱟ᱾
ᱟᱪᱪᱷᱟ ᱟᱪᱪᱷᱟ᱾ ᱛᱟᱭᱚᱢ ᱫᱟᱨᱟᱢ ᱱᱤᱭᱟᱹ ᱯᱚᱨᱮᱢ ᱧᱮᱞ ᱞᱮᱟᱜᱟᱭᱟ, ᱚᱸᱰᱮ ᱠᱷᱟ ᱚᱱᱮ ᱡᱟᱦᱟᱸ ᱨᱤᱯᱷᱨᱮᱥ ᱠᱚᱞ ᱠᱟᱛᱮᱫ, ᱚᱸᱰᱮ ᱦᱚᱸ ᱯᱟᱥᱮᱡ ᱱᱤᱭᱩ ᱯᱨᱚᱡᱮᱠᱴ ᱚᱸᱰᱮ ᱠᱷᱚᱡ ᱯᱟᱥᱮᱡ ᱦᱩᱭ ᱫᱟᱲᱮᱭᱟᱜᱼᱟ, ᱦᱩᱭ ᱫᱟᱲᱮᱭᱟᱜᱼᱟ ᱵᱚᱞᱮ ᱚᱱᱠᱟᱜᱮ, ᱥᱮ ᱠᱚᱞ ᱪᱟᱞᱟᱜ ᱠᱟᱱᱟ ᱢᱟᱱᱮ ᱟᱢᱴᱷᱮᱱ, ᱨᱮᱡᱤᱥᱴᱟᱨ ᱠᱟᱜ ᱢᱮ᱾ ᱵᱟᱠᱷᱟᱡ ᱫᱚ ᱟᱢ ᱴᱷᱮᱱ ᱫᱚ ᱠᱚᱞ ᱵᱟᱝ ᱪᱟᱞᱟᱣ, ᱵᱟᱝ ᱪᱟᱞᱟᱣ ᱠᱚᱜᱼᱟ᱾ ᱟ ᱦᱩᱭ ᱫᱟᱲᱮᱭᱟᱜᱼᱟ ᱡᱟᱦᱟᱱ ᱯᱟᱥᱮᱡ ᱴᱮᱠᱱᱤᱠᱮᱞ ᱯᱨᱚᱵᱞᱮᱢ ᱦᱩᱭᱩᱜ ᱠᱟᱱᱟ᱾ ᱴᱮᱠᱱᱤᱠᱮᱞ ᱯᱨᱚᱵᱞᱮᱢ ᱦᱩᱭ ᱫᱟᱲᱮᱭᱟᱜᱼᱟ᱾ ᱛᱚ ᱮᱱᱟᱱᱚ ᱡᱟᱦᱟᱸ ᱠᱟᱛᱷᱟᱢ ᱢᱮᱱᱮᱜ ᱠᱟᱱ ᱛᱟᱦᱮᱱᱟ, ᱢᱟᱸᱭ ᱚᱱᱟᱜᱮ ᱛᱟᱦᱞᱮ ᱞᱟᱦᱟ ᱥᱮᱫ ᱡᱩᱫᱤ ᱡᱩᱫᱤᱢ ᱢᱮᱱᱠᱷᱟᱱ᱾
ᱛᱤᱱ ᱫᱷᱟᱵᱤᱡ ᱞᱟᱹᱭ ᱠᱤᱫᱤᱧ?
ᱡᱮ ᱟᱢ ᱵᱟᱝ ᱠᱩᱥᱤ ᱠᱟᱛᱮᱜ ᱡᱩᱫᱤ ᱡᱟᱦᱟᱸᱭ ᱴᱷᱮᱡ ᱠᱚ ᱡᱟᱶᱟᱭ ᱠᱮᱫ ᱢᱮ, ᱠᱤᱥᱟᱹᱬ ᱜᱮᱭᱟᱭ᱾ ᱦᱮᱸ, ᱛᱚ ᱪᱮᱫ?
ᱛᱚ ᱚᱱᱟᱜᱮ ᱟᱨᱠᱤ ᱤᱧᱟᱹᱜ ᱠᱩᱥᱤ ᱡᱩᱫᱤ ᱵᱟᱝ ᱛᱟᱦᱮᱱᱟ, ᱛᱚ ᱚᱸᱰᱮ ᱵᱟᱹᱧ ᱮᱰᱡᱟᱥᱴ ᱫᱟᱲᱮᱭᱟᱜᱼᱟ᱾ ᱡᱟᱦᱟᱱᱟᱜ ᱠᱟᱛᱷᱟ ᱜᱮ ᱢᱤᱛᱟᱹᱧᱟᱭ ᱡᱟᱦᱟᱸ ᱪᱤᱠᱟᱹ ᱧᱟᱭ ᱤᱧ ᱫᱚ ᱵᱤᱨᱚᱠᱛᱚ ᱤᱧ ᱰᱤᱥᱴᱟᱵᱼᱚᱜ ᱤᱧ᱾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
ᱠᱤᱱᱛᱩ ᱡᱟᱦᱟᱸᱴᱷᱮᱡ ᱤᱧᱟᱹᱜ ᱢᱚᱱᱮ ᱢᱚᱱᱮ ᱛᱟᱦᱮᱱ ᱛᱤᱧᱟ ᱚᱸᱰᱮ ᱫᱚ ᱡᱟᱦᱟ ᱛᱤᱱᱟᱹᱜ ᱜᱮ ᱞᱟᱹᱭᱼᱟᱭ ᱡᱟᱦᱟᱸ ᱛᱤᱱᱟᱹᱜ ᱜᱮ ᱨᱚᱲ ᱤᱧᱼᱟᱭ ᱡᱟᱦᱟᱸ ᱛᱤᱱᱟᱹᱜ ᱜᱮ ᱪᱤᱠ ᱛᱤᱟᱭ, ᱤᱧ ᱫᱚ ᱛᱟᱦᱮᱸᱱᱟᱹᱧ, ᱠᱟᱨᱚᱱ ᱤᱧ ᱫᱚ ᱢᱚᱱᱮ ᱢᱮᱱᱟᱜ ᱛᱤᱧᱟᱹ, ᱵᱟᱹᱧ ᱵᱷᱟᱹᱜᱤ ᱫᱟᱲᱮᱟᱭᱟ᱾
ᱟᱪᱪᱷᱟ, ᱱᱚᱣᱟ ᱫᱚ ᱵᱤᱴᱤ ᱢᱤᱫᱴᱮᱱ ᱤᱭᱟᱹ ᱚᱵᱽᱫᱤᱜ ᱛᱟᱦᱮᱱᱟ ᱵᱚᱭᱮᱥ ᱚᱵᱫᱤᱜᱤ ᱛᱟᱦᱮᱱᱟ᱾ ᱛᱟᱨᱯᱚᱨᱮ ᱱᱚᱣᱟ ᱫᱚ ᱪᱟᱵᱟᱜᱼᱟ, ᱱᱚᱣᱟ ᱫᱚ, ᱱᱚᱣᱟ ᱫᱚ ᱢᱚᱱᱮ ᱨᱮᱱᱟᱜ ᱠᱟᱛᱷᱟ ᱫᱚ ᱵᱟᱝ ᱠᱟᱱᱟ ᱱᱚᱣᱟ ᱫᱚ, ᱱᱚᱣᱟ ᱫᱚ ᱠᱟᱱᱟ ᱢᱤᱫᱴᱮᱱ ᱵᱚᱭᱮᱥ ᱨᱮᱭᱟᱜ ᱠᱷᱮᱞ, ᱡᱚᱛᱚ ᱜᱮ ᱢᱤᱫᱴᱮᱱ ᱵᱚᱭᱮᱥ ᱨᱮᱭᱟᱜ ᱠᱷᱮᱞ ᱠᱟᱱᱟ ᱱᱚᱣᱟ ᱠᱚᱫᱚ᱾ ᱟᱢᱟᱜ ᱢᱚᱱᱮ ᱞᱟᱜᱟᱜ ᱠᱟᱱᱟ ᱚᱠᱚᱭ ᱴᱷᱮᱡ, ᱤᱧ ᱵᱤᱴᱤᱡ ᱤᱧ ᱠᱟᱛᱷᱟ ᱞᱚᱭ ᱞᱟᱹᱭ ᱦᱚᱪᱚᱟᱹᱧ ᱢᱮ᱾ ᱟᱢ ᱚᱠᱚᱭ ᱴᱷᱮᱱ ᱢᱚᱱᱮ ᱞᱟᱜᱟᱜ ᱚᱠᱚᱭ ᱴᱷᱮᱡ ᱢᱚᱱᱮ ᱞᱟᱜᱟᱜ ᱠᱟᱱ ᱛᱟᱢᱟ, ᱚᱠᱚᱭᱟᱜ ᱚᱠᱚᱭ ᱥᱟᱶ ᱨᱚᱲᱛᱮ ᱢᱚᱱᱮ ᱵᱟᱹᱲᱤᱡᱚᱜ ᱠᱟᱱ ᱛᱟᱢᱟ ᱢᱟᱱᱮ ᱟᱢ ᱪᱮᱫ ᱞᱮᱠᱟᱢ ᱟᱯᱥᱮᱴᱚᱜ ᱠᱟᱱᱟ ᱪᱤᱱᱛᱟᱜ ᱠᱟᱱᱟᱢ ᱟᱢᱟᱜ ᱪᱤᱱᱛᱟ ᱨᱮᱱᱟᱜ ᱫᱷᱟᱨᱟ ᱪᱮᱫ ᱞᱮᱠᱟ ᱾ ᱱᱚᱣᱟ ᱠᱚᱫᱚ ᱡᱚᱛᱚ ᱢᱤᱫᱴᱮᱱ ᱵᱚᱭᱮᱥ ᱛᱟᱭ ᱠᱷᱮᱞ ᱠᱟᱱᱟ ᱧᱮᱞᱢ ᱦᱜ ᱟᱢ ᱛᱷᱚᱲᱟ ᱟᱨᱚ ᱩᱪᱩ ᱞᱮᱵᱮᱞ ᱨᱮ ᱡᱮᱠᱷᱚᱱᱮᱢ ᱯᱟᱲᱦᱟᱜ ᱟ ᱛᱚᱠᱷᱚᱱ ᱱᱚᱶᱟ ᱠᱚᱢ ᱢᱟᱱ ᱛᱷᱚᱲ ᱥᱟᱭᱠᱳᱞᱳᱡᱤ ᱚᱱᱟ ᱠᱚᱢ ᱯᱟᱲᱦᱟᱜ ᱟ ᱥᱮ ᱛᱟᱦᱮ ᱱᱚᱣᱟ ᱠᱚᱢ ᱵᱩ ᱡᱷᱟᱹᱣ ᱪᱟᱵᱟᱭᱟ ᱚᱱᱟ ᱫᱩᱞᱟᱹᱲ ᱥᱮ ᱵᱷᱟᱞᱚ ᱵᱷᱟᱥᱟ ᱚᱱᱟ ᱢᱮᱱᱛᱮᱫᱚ ᱪᱮᱫ ᱦᱚᱸ ᱵᱟᱝ ᱠᱟᱱᱟ ᱾ ᱡᱚᱛᱚᱜᱮ ᱦᱚᱨᱢᱚᱱ ᱟᱨ ᱵᱚᱭᱮᱥ ᱨᱮᱭᱟᱜ ᱠᱷᱮᱞ ᱠᱟᱱᱟ ᱾ ᱵᱩᱡᱟᱹᱣ ᱫᱟᱲᱮᱭᱟᱜ ᱢᱤᱭᱟᱹᱧ ᱾
ᱟᱪᱪᱷᱟ
ᱦᱳᱭ ᱛᱚ ᱱᱚᱜᱼᱱᱟ ᱜᱮᱤ ᱱᱚᱜᱣᱟᱜ ᱜᱮ ᱢᱤᱫᱴᱮᱱ ᱵᱮᱯ ᱯᱟᱨ ᱠᱟᱱᱟ ᱡᱟᱦᱟᱸᱭ ᱟᱢ ᱱᱤᱛᱚᱜ ᱡᱟᱦᱟᱸ ᱮᱢ ᱠᱩᱥᱤᱤᱭᱟᱭ ᱠᱟᱱᱟ, ᱟᱢ ᱥᱟᱵ ᱠᱟᱜ ᱢᱮ ᱱᱤᱛᱚᱜ ᱟᱢᱟᱜ ᱵᱚᱭᱚᱥ ᱛᱟᱢ ᱪᱚᱵᱽᱵᱤᱥ ᱵᱚᱪᱷᱚᱨ ᱛᱚ ᱟᱢ ᱱᱤᱛᱚᱜ ᱡᱟᱦᱟᱸᱭᱮ ᱮᱢ ᱠᱩᱥᱤᱣᱟᱭ ᱠᱟᱱᱟ ᱦᱩᱭ ᱫᱟᱲᱮᱭᱟᱜᱼᱟ ᱥᱟᱛᱟᱥ ᱵᱚᱪᱷᱚᱨ ᱯᱚᱨ ᱩᱱᱤ ᱵᱟᱢ ᱠᱩᱥᱤᱤᱭᱣᱟᱭ ᱟᱢ ᱾ ᱠᱳᱱᱳ ᱠᱟᱨᱚᱱ ᱵᱟᱹᱱᱩᱜᱼᱟ ᱢᱮᱱᱠᱷᱟᱱ ᱵᱟᱢ ᱠᱩᱥᱤᱤᱭᱟᱢ ᱚᱱᱠᱟ ᱢᱤᱫᱴᱮᱱ ᱦᱚᱸ ᱦᱩᱭ ᱫᱟᱲᱮᱭᱟᱜᱼᱟ ᱾ ᱱᱚᱣᱟ ᱠᱤ ᱱᱚᱣᱟ ᱠᱤ ᱟᱢᱮᱢ ᱵᱟᱲᱟᱭᱟ? ᱥᱮ ᱱᱚᱣᱟ ᱟᱸᱡᱚᱢ ᱠᱟᱛᱮ ᱟᱢᱟᱜ ᱡᱟᱦᱟᱱᱟᱜ ᱢᱟᱱᱮᱢ ᱚᱵᱟᱜᱚᱜ ᱠᱟᱱᱟ ᱡᱟᱦᱟᱸ ᱞᱮᱠᱟ ᱾
ᱤᱧᱫᱚ ᱚᱵᱷᱟᱯᱚᱜ ᱠᱟᱱᱟ ᱾
ᱠᱟᱨᱚᱱ ᱤᱧᱟᱹᱜ ᱠᱟᱨᱚᱱ ᱠᱟᱨᱚᱱ ᱵᱟᱝ ᱢᱟᱱᱮ ᱴᱷᱤᱠ ᱜᱮᱭᱟ ᱡᱷᱚᱛᱚ ᱦᱚᱲᱟᱜ ᱫᱚ ᱱᱚᱝᱠᱟ ᱫᱚ ᱵᱟᱝ ᱡᱷᱚᱛᱚ ᱦᱚᱲᱟᱜ ᱫᱚ ᱱᱚᱝᱠᱟ ᱫᱚ ᱵᱟᱝ ᱦᱩᱭ ᱫᱟᱲᱮᱭᱟᱜᱼᱟ ᱢᱟᱱᱮ ᱤᱧ ᱞᱟᱹᱭ ᱦᱚᱪᱚᱭ ᱫᱤᱭᱟᱹᱧ ᱡᱮ ᱤᱧᱟᱹᱜ ᱡᱟᱦᱟᱸ ᱯᱷᱤᱞᱤᱥ ᱢᱮᱱᱟᱜᱮᱱᱟᱜ ᱛᱤᱧᱟᱹ ᱚᱱᱟ ᱫᱚ ᱤᱧᱜᱮ ᱵᱟᱲᱟᱭᱟᱹᱧ ᱟᱢ ᱫᱚ ᱵᱟᱢ ᱟᱢ ᱟᱢ ᱦᱚᱸ ᱵᱟᱢ ᱵᱩᱡᱽ ᱫᱟᱲᱮᱭᱟᱜᱼᱟ ᱤᱧ ᱜᱚᱵᱟᱵᱟ ᱛᱤᱠᱤᱱ ᱦᱚ ᱵᱟᱠᱤᱱ ᱵᱩᱡᱽ ᱫᱟᱲᱮᱭᱟᱜᱼᱟ ᱾ ᱤᱧ ᱡᱟᱦᱟᱸᱭ ᱠᱩᱥᱤ ᱤᱧ ᱩᱱᱤᱭᱚ ᱵᱟᱭ ᱩᱱᱤᱤᱭ ᱦᱚᱸ ᱵᱟᱭ ᱵᱩᱡᱷ ᱫᱟᱲᱮᱜᱼᱟ ᱾ ᱤᱧ ᱡᱟᱦᱟᱸᱴᱟ ᱯᱷᱤᱞᱤᱧ ᱚᱱᱟ ᱫᱚ ᱥᱩᱫᱷᱩ ᱢᱟᱛᱨᱚ ᱤᱧ ᱜᱮ ᱵᱩᱡ ᱫᱟᱲᱤᱧᱮ ᱚᱱᱟ ᱫᱚ ᱛᱤᱱᱟᱜ ᱴᱟᱜ ᱜᱵᱷᱤᱨᱚᱛᱟ ᱢᱮᱱᱟᱜ ᱛᱤᱧᱟᱹ ᱛᱤᱱᱟᱹ ᱴᱟᱜ ᱥᱚᱠᱛᱚ ᱜᱮᱛᱤᱧᱟ ᱱᱚᱣᱟ ᱯᱷᱤᱞᱤᱝᱥ ᱚᱱᱟ ᱫᱚ ᱥᱩᱫᱩ ᱫᱚ ᱤᱧ ᱜᱮ ᱵᱟᱲᱟᱭ ᱤᱧ ᱚᱱᱟ ᱡᱷᱚ ᱡᱷᱟ ᱤᱱᱟᱹ ᱜᱮ ᱞᱟᱹᱧᱟ ᱡᱮ ᱵᱟᱝ ᱵᱟᱝ ᱵᱟᱝ ᱪᱟᱵᱟᱜ ᱛᱤᱧᱟᱹ ᱵᱟᱝ ᱤᱭᱟᱜ ᱛᱤᱧᱟᱹ ᱡᱟᱦᱟᱸ ᱛᱤᱥ ᱜᱮ ᱚᱱᱟ ᱫᱚ ᱚᱠᱚᱭ ᱵᱟᱠᱚ ᱵᱤᱥᱟᱹᱥᱚᱜᱼᱟ ᱾ ᱛᱚ ᱡᱷᱚᱛᱚ ᱦᱚᱲ ᱠᱚ ᱚᱱᱟᱜᱮ ᱠᱚ ᱢᱚᱱᱮᱭᱟ ᱠᱚ ᱡᱮ ᱵᱚᱭᱚᱥ ᱜᱮ ᱦᱟ ᱜᱮ ᱱᱚᱣᱟ ᱜᱮ, ᱤᱧ ᱫᱚ ᱪᱚᱵᱵᱤᱥ ᱥᱚᱛᱤ ᱜᱮ ᱛᱮᱭᱤᱥ ᱪᱵᱤᱥ ᱜᱮ ᱦᱩᱭ ᱠᱟ ᱦᱩᱭ ᱠᱟᱱ, ᱛᱚ ᱱᱚᱣᱟ ᱵᱚᱭᱮᱥ ᱨᱮ ᱩᱱᱟᱹᱜ ᱢᱤᱫᱴᱮᱱ ᱥᱴᱨᱚᱝ ᱯᱷᱤᱞᱝ ᱫᱚ ᱛᱟᱦᱮᱱᱟ ᱚᱠᱚᱭ ᱪᱮᱛᱟᱱ ᱨᱮ ᱛᱚ ᱚᱱᱟ ᱫᱚ ᱤᱧ ᱜᱮ ᱵᱩᱡᱽ ᱫᱟᱲᱮᱭᱟᱜ ᱟᱹᱧ, ᱤᱧ ᱫᱚ ᱟᱴᱷᱨᱚ ᱥᱳ ᱥᱳᱞᱳ ᱥᱚᱛᱳᱨ ᱵᱚᱪᱚᱨ ᱵᱚᱭᱮᱥ ᱠᱩᱲᱤ ᱫᱚ ᱵᱟᱝ ᱠᱟᱱᱟᱭᱧ ᱥᱮ ᱡ ᱡᱟᱦᱟᱸ ᱛᱤᱱᱟᱹ ᱦᱟᱨᱟᱜ ᱤᱧ ᱩᱱᱚᱜ ᱵᱮᱴᱟᱨ ᱠᱚᱲᱟ ᱠᱚ ᱱᱟᱢ ᱠᱚᱣᱟᱧ ᱾ ᱩᱱᱟᱜ ᱢᱚᱱᱮ ᱯᱟᱞᱴᱟᱜ ᱛᱤᱧ ᱚᱱᱠᱟ ᱛᱚ ᱵᱟᱝ ᱥᱮ ᱾
ᱵᱟᱝ, ᱠᱟᱛᱷᱟ ᱫᱚ ᱚᱱᱟ ᱠᱟᱛᱷᱟ ᱫᱚ ᱚᱱᱟ ᱫᱚ ᱵᱟᱝ ᱵᱤᱴᱤ ᱟᱢ, ᱟᱢ ᱧᱮᱞ ᱢᱮ ᱵᱚᱭᱮᱥ ᱫᱚ ᱡᱚᱛᱚ ᱦᱚᱲᱟᱜ ᱜᱮ ᱵᱚᱫᱚᱞᱚᱜᱼᱟ ᱟᱢ ᱫᱚ ᱦᱟᱸᱜ ᱟᱢ ᱫᱚ ᱯᱷᱤᱨᱤᱡ ᱠᱟᱛᱮᱼᱮᱫ ᱫᱚ ᱵᱟᱢ ᱛᱟᱦᱮᱱᱟ ᱮᱠᱫᱚᱢ ᱡᱮ ᱟᱢᱟᱜ ᱵᱚᱭᱮᱥ ᱯᱷᱨᱤᱡᱽ ᱠᱟᱜ ᱛᱟᱢᱟ ᱟᱢ ᱫᱚ ᱪᱚᱵᱵᱤᱥ ᱵᱚᱪᱷᱚᱨ ᱵᱚᱭᱚᱥ ᱟᱢᱟᱜ ᱢᱚᱱᱮ ᱦᱚᱸ ᱚᱱᱠ ᱜᱮ ᱛᱟᱦᱮᱱᱟ ᱪᱚᱵᱵᱤᱥ ᱞᱮᱠ ᱜᱮᱮ ᱚᱱᱠᱟ ᱫᱚ ᱵᱟᱝ-
ᱟᱪᱪᱷᱟ ᱟᱪᱪᱷᱟ ᱴᱷᱤᱠᱜᱮᱭᱟ ᱟᱢ ᱢᱤᱫᱴᱮᱡ ᱠᱟᱛᱷᱟ ᱞᱟᱹᱭ ᱢᱮᱥᱮ ᱟᱢ ᱢᱤᱫᱴᱮᱡ ᱠᱟᱛᱷᱟ ᱞᱟᱹᱭ ᱢᱮ ᱟᱸ ᱟᱢᱟᱜ, ᱟᱢᱟᱜ ᱞᱟᱭᱤᱯᱷ ᱨᱮ ᱡᱟᱦᱟᱸ ᱡᱟᱸᱦ ᱠᱤᱪᱷᱩ ᱪᱟᱞᱟᱜ ᱠᱟᱱᱟ ᱡᱚᱫᱤ ᱯᱚᱨᱤᱵᱚᱨᱛᱚᱱᱟᱜᱼᱟ ᱡᱩᱫᱤ ᱟᱢᱟᱜ ᱥᱚᱵᱪᱮ ᱥᱚᱵᱪ ᱥᱚᱵᱪᱮ ᱠᱟᱪᱮᱨ ᱵᱚᱱᱫᱩ ᱵᱟᱱᱫᱚᱵ ᱡᱚᱫᱤᱯᱚᱨᱤᱵᱚᱨᱛᱚᱱᱚᱜ ᱟᱭ ᱵᱟ ᱟᱢᱟᱜ ᱟᱢᱟᱜ ᱟᱢᱟᱜ ᱡᱤᱱᱤᱥ ᱡᱩᱫᱤ ᱯᱚᱨᱤᱵᱚᱨᱛᱚᱱᱟ ᱥᱮ ᱵᱮᱴᱟᱨ ᱦᱳᱠ ᱵᱟ ᱞᱳ ᱦᱳᱠ ᱛᱚ ᱚᱱᱟᱠᱤ ᱟᱢ-ᱼ ᱥᱚᱢ ᱟᱹᱰᱤ ᱥᱚᱦᱚᱡ ᱛᱮ ᱢᱟᱱᱟᱣ ᱵᱟᱛᱟᱣ ᱥᱮ ᱠᱚᱥᱴᱚᱜᱼᱟ?
ᱧᱮᱞ ᱢᱮ ᱢᱤᱫᱴᱮᱱ ᱡᱟᱦᱟᱸ ᱟᱵᱩ ᱡᱟᱦᱟᱸ ᱯᱷᱤᱡᱤᱠᱮᱰᱮ ᱵᱩ ᱧᱮᱞ ᱧᱟᱢᱟ ᱥᱮᱵᱚ ᱧᱮᱞ ᱧᱟᱢᱟ ᱡᱟᱦᱟᱸ ᱥᱮ ᱚᱱᱠᱟ ᱢᱮᱱᱴᱟᱞᱤ ᱥᱮ ᱟᱵᱚᱣᱟᱜ ᱩᱭᱦᱟᱨ ᱪᱮᱛᱟᱱ ᱡᱟᱦᱟᱸ ᱤᱭᱟᱹ ᱯᱟᱲᱟᱜ ᱛᱟᱵᱚᱱᱟ, ᱠᱚᱥᱴᱚ ᱫᱚᱢ ᱟᱹᱭᱠᱟᱹᱣ ᱟᱢ ᱧᱮᱞ ᱢᱮ ᱡᱩᱫᱤᱢ ᱢᱚᱱᱮ ᱠᱷᱟᱡ ᱡᱮ ᱦᱮᱸ ᱡᱮ ᱱᱩᱭ ᱵᱚᱫᱚᱞᱚᱜ ᱠᱟᱱᱟ ᱩᱱ ᱢᱩᱦᱩᱛᱚ ᱠᱚᱥᱴᱚ ᱫᱚ ᱟᱹᱭᱠᱟᱹᱣ ᱜᱮᱭᱟ ᱢᱮᱱᱠᱷᱟᱱ ᱠᱤᱪᱷᱩ ᱴᱟᱭᱤᱢ ᱯᱚᱨᱮᱢ ᱧᱮᱞᱟ ᱚᱱᱠᱟ ᱫᱤᱱ ᱛᱟᱵ ᱪᱟᱞᱟᱜᱼᱟ᱾ ᱛᱚ ᱚᱱᱟ ᱛᱟᱯᱚᱜ ᱛᱟᱢᱟ ᱱᱚᱣᱟ ᱜᱮ, ᱚᱱᱟ ᱡᱟᱦᱟᱸ ᱚᱱᱟ ᱯᱷᱤᱞᱤᱝᱥ ᱛᱟᱦᱮᱸ ᱠᱟᱱ ᱛᱟᱢᱟ ᱟᱢᱮᱢ ᱵᱩᱡᱷᱟᱹᱣᱟ ᱡᱮ ᱵᱟᱝ ᱱᱚᱣᱟ ᱫᱚ ᱯᱟᱞᱮ ᱱᱩᱭ ᱱᱤᱛᱚᱜᱼᱼ ᱛᱚ ᱤᱧ ᱥᱟᱞᱟᱜ ᱵᱟᱭ ᱨᱚᱲᱮᱫ ᱠᱟᱱ ᱢᱟᱱᱮ ᱛᱚᱠᱷᱚᱱ ᱱᱩᱭ ᱥᱟᱞᱟᱜ ᱡᱩᱫᱤ ᱤᱧᱤᱧ ᱛᱟᱦᱮᱸ ᱞᱮᱱ ᱠᱷᱟᱱᱼᱼ ᱯᱟᱞᱮ ᱯᱚᱨᱮ ᱛᱮ ᱤᱧ ᱠᱚᱥᱴᱚᱧ ᱛᱟᱦᱮᱸ ᱫᱟᱲᱮ ᱟᱵᱟᱨ ᱱᱤᱭᱟᱹ ᱦᱚᱸ ᱢᱚᱱᱮ ᱦᱩᱭ ᱫᱟᱲᱮᱭᱟᱜᱼᱟ᱾ ᱱᱤᱭᱟᱹ ᱦᱚᱸ ᱢᱚᱱᱮ ᱦᱩᱭ ᱫᱟᱲᱮᱭᱟᱜᱼᱟ ᱡᱮ ᱡᱟᱦᱟᱸᱭ ᱥᱟᱵ ᱠᱟᱜ ᱢᱮ ᱱᱩᱭ ᱥᱟᱛᱮ ᱛᱟᱦᱮᱸ ᱞᱮᱱᱠᱷᱟᱱ ᱛᱟᱦᱚᱞᱮ ᱯᱟᱞᱮ ᱵᱷᱟᱹᱜᱤ ᱜᱮᱤ ᱦᱩᱭ ᱫᱟᱲᱮᱭᱟᱜᱼᱟ ᱵᱷᱟᱹᱜᱤ ᱜᱮᱤ ᱦᱩᱭ ᱠᱚᱜᱼᱟ ᱤᱧ ᱥᱟᱶ ᱢᱟᱱᱮ ᱚᱱᱟ ᱫᱚᱼᱼ ᱢᱟᱱᱮ ᱡᱮᱢᱚᱱ ᱢᱤᱫᱴᱮᱱ ᱥᱤᱠᱷᱟᱨᱮ ᱦᱮᱰ ᱴᱮᱞ ᱵᱟᱱᱟᱨ ᱜᱮ ᱛᱟᱦᱮᱱᱼᱼ ᱚᱱᱠᱟᱜᱮ ᱢᱤᱫᱴᱮᱱ ᱦᱚᱲ ᱵᱟᱪᱷᱟᱣ ᱥᱮᱼᱼ ᱤᱭᱟᱹᱨ ᱨᱮ ᱩᱱᱤ ᱵᱷᱟᱹᱜᱤ ᱠᱷᱟᱨᱟᱯ ᱵᱟᱱᱟᱨ ᱜᱮ ᱛᱟᱦᱮᱸ ᱫᱟᱲᱮᱭᱟᱜᱼᱟ ᱢᱟᱱᱮ ᱚᱱᱟ ᱫᱚ ᱵᱟᱹᱧ ᱞᱟᱹᱭ ᱫᱟᱲᱮᱭᱟ ᱡᱮ ᱚᱱᱟ ᱫᱚ ᱟᱢᱟᱜ ᱠᱚᱯᱟᱞ ᱠᱷᱟᱹᱛᱤᱨ, ᱴᱷᱤᱠ ᱥᱮ ᱵᱟᱝ ᱫᱚᱪᱤ ᱢᱟᱱᱮ ᱡᱮᱢᱚᱱ ᱵᱷᱟᱹᱜᱤ ᱦᱚᱸ ᱛᱟᱦᱮᱱᱟᱼᱼ ᱚᱱᱠᱟ ᱠᱷᱟᱨᱟᱯ ᱦᱚᱸ ᱛᱟᱦᱮᱱᱟ ᱧᱩᱛ ᱦᱚᱸ ᱛᱟᱦᱮᱱᱟ ᱢᱟᱨᱥᱟᱞ ᱦᱚᱸ ᱛᱟᱦᱮᱱᱟ ᱚᱱᱠᱟ ᱟᱨᱠᱤ᱾
ᱴᱷᱤᱠ ᱜᱮᱭᱟ ᱛᱚᱼᱼ ᱟᱢ ᱟᱢ ᱠᱷᱟᱱᱤᱠ ᱥᱚᱢᱚᱭ ᱞᱟᱹᱜᱤᱫᱜᱮ ᱛᱮ ᱠᱚᱥᱴᱚ ᱧᱟᱢᱟᱢᱼᱼ ᱟᱨ ᱚᱱᱟ ᱡᱟᱭᱜᱟᱟᱨᱮ ᱡᱟᱦᱟᱸ ᱡᱩᱫᱤ ᱢᱤᱫᱴᱮᱱ ᱢᱤᱫᱴᱮᱱ ᱩ ᱢᱟᱱᱢᱤ ᱦᱩᱭᱩᱜ ᱥᱮ ᱡᱟᱦᱟᱸ ᱡᱤᱱᱤᱥ ᱯᱚᱛᱨ ᱦᱩᱭᱩᱜᱳ ᱡᱟᱦᱟᱸᱠ ᱜᱮ᱾ ᱛᱚ ᱚᱱᱟ ᱚᱱᱟ ᱯᱚᱨᱮ ᱡᱚᱠᱷᱚᱱ ᱢᱤᱫᱴᱮᱱ ᱵᱮᱴᱟᱨ ᱠᱤᱪᱷᱩ ᱧᱟᱢᱟᱢ ᱛᱚᱠᱷᱚᱱ ᱫᱚ ᱟᱢ ᱫᱚ ᱦᱤᱲᱤᱧ ᱜᱮᱭᱟᱢ ᱥᱮ᱾ ᱦᱤᱲᱤᱧ ᱜᱮᱭᱟᱢ ᱥᱮ ᱦᱮᱸ ᱥᱮ ᱵᱟᱝ?
ᱤᱧ ᱞᱟᱹᱭ ᱦᱚᱪᱚᱧ ᱢᱮ ᱡᱟᱦᱟᱸᱭ ᱥᱟᱵ ᱠᱟᱜ ᱢᱮ ᱥᱟᱵ ᱠᱟᱜ ᱢᱮ ᱡᱟᱦᱟᱸᱭ ᱢᱤᱫ ᱦᱚᱲᱮ ᱦᱮᱡ ᱮᱱᱟ? ᱥᱟᱵ ᱠᱟᱜ ᱢᱮ ᱟᱢᱟᱜ ᱢᱟᱱᱮᱼᱼ ᱥᱟᱵ ᱠᱟᱜ ᱢᱮ ᱤᱧᱟᱹᱜ ᱠᱟᱛᱷᱟ ᱜᱮᱧ ᱞᱟᱹᱭᱫᱟ ᱥᱟᱵ ᱠᱟᱜ ᱢᱮ ᱤᱧᱟᱹᱜ ᱞᱟᱭᱤᱯᱷ ᱨᱮ ᱢᱤᱫ ᱦᱚᱲᱮ ᱦᱮᱡ ᱮᱱᱟᱼᱼ ᱛᱚ ᱤᱧᱟᱹᱜ ᱞᱟᱭᱤᱯᱷ ᱨᱮ ᱢᱤᱫᱦᱚᱲ ᱦᱮᱡ ᱛᱟᱭᱚᱢ
ᱦᱮᱸ
ᱤᱧᱟᱹᱜ ᱞᱟᱭᱤᱯᱷ ᱨᱮ ᱢᱤᱫ ᱦᱚᱲᱮ ᱦᱮᱡ ᱮᱱᱟ ᱩᱱᱤ ᱤᱧᱟᱹᱜ ᱞᱟᱭᱤᱯᱷ ᱨᱮ ᱢᱤᱫ ᱦᱚᱲᱮ ᱦᱮᱡ ᱯᱚᱨ ᱩᱱᱤ ᱥᱟᱶ ᱤᱧᱟᱹᱜ ᱟᱨ ᱠᱟᱛᱷᱟ ᱵᱟᱟᱨᱛᱟ ᱵᱟᱝᱼᱼ ᱦᱩᱭᱱᱟ ᱥᱮᱳ ᱠᱟᱨᱚᱱ ᱵᱟᱝᱳᱠᱟᱨᱚᱱ ᱛᱮ ᱟᱨᱠᱤ ᱩᱱᱤ ᱥᱟᱞ ᱡᱷᱟᱯᱼᱼ ᱢᱮᱞᱟ ᱦᱩᱭᱱᱟ ᱥᱮ ᱵᱤᱱᱟ ᱠᱟᱨᱚᱱ ᱛᱮᱜᱮ ᱟᱨᱠᱤ ᱠᱟᱛᱷᱟ ᱵᱟᱨᱛᱟ ᱵᱚᱱᱫᱚ ᱭᱱᱟ ᱛᱟᱭᱛᱚ ᱛᱚ ᱚᱱᱟ ᱵᱚᱱᱫᱚᱭᱮᱱᱟ ᱤᱧ ᱫᱚᱼᱼ ᱠᱚᱥᱴᱚ ᱫᱚᱧ ᱟᱹᱭᱠᱟᱹᱣ ᱜᱮᱭᱟ ᱢᱟᱱᱮᱧ ᱟᱹᱭᱠᱟᱹᱣ ᱜᱮᱭᱟᱼᱼ ᱢᱟᱱᱮᱧ ᱟᱹᱭᱠᱟᱹᱣ ᱜᱮᱭᱟ ᱱᱚᱣᱟ ᱫᱚ ᱣᱟᱱ ᱦᱟᱱᱰᱨᱮᱰ ᱯᱟᱨᱥᱮᱱᱴ ᱫᱚ ᱥᱟᱹᱦᱤ ᱠᱟᱛᱷᱟ ᱠᱟᱱᱟ᱾ ᱡᱮ ᱠᱚᱥᱴᱚ ᱫᱚᱧ ᱟᱹᱭᱠᱟᱹᱣ ᱜᱮᱭᱟ ᱡᱮᱦᱮᱛᱩ ᱩᱱᱤ ᱤᱧᱟᱹᱜ ᱞᱟᱭᱤᱯᱷ ᱨᱮ ᱢᱤᱫᱴᱮᱱ ᱡᱟᱭᱜᱟᱭ ᱛᱟᱦᱮᱸ ᱠᱟᱱᱟ, ᱛᱚ ᱱᱚᱣᱟ ᱫᱚᱧ ᱟᱹᱭᱠᱟᱹᱣ ᱜᱮᱭᱟ ᱟᱨ ᱠᱤᱱᱛᱩ ᱯᱩᱨᱟᱹ ᱟᱸᱡᱚᱢ ᱢᱮ ᱯᱩᱨᱟ. ᱟᱸᱚᱢ ᱯᱩᱨᱟᱹ ᱠᱟᱛᱷᱟ ᱟᱸᱡᱚᱢ ᱢᱮ ᱛᱚᱼᱼ ᱩᱱᱤ ᱠᱚᱥᱴᱚ ᱫᱚᱧ ᱟᱹᱭᱠᱟᱹᱣ ᱜᱮᱭᱟ ᱢᱮᱱᱠᱷᱟᱱ ᱩᱱᱤ ᱡᱮ ᱡᱟᱦᱟᱸ ᱠᱚᱥᱴᱚᱧ ᱟᱹᱭᱠᱟᱹᱣᱟᱼᱼ ᱛᱟᱯᱚᱨᱮ ᱠᱤᱪᱷᱩ ᱫᱤᱱᱚᱨ ᱯᱟᱨ ᱤᱧ ᱚᱱᱟ ᱮᱠᱥᱮᱯᱴ ᱦᱩᱭᱩᱜ ᱛᱤᱧᱟᱹ ᱛᱟᱛᱮ ᱚᱱᱟ ᱢᱤᱫᱴᱮᱱ ᱴᱟᱭᱤᱢ ᱞᱟᱜᱟᱜᱼᱟ ᱡᱟᱦᱟᱸ ᱛᱤᱱᱟᱹᱜ ᱫᱤᱱ ᱜᱮ ᱢᱤᱫᱴᱮᱱᱼᱼ ᱴᱟᱭᱢ ᱞᱟᱜᱟ ᱢᱟᱱᱮ ᱮᱠᱥᱮᱯᱴ ᱦᱩᱭᱩᱜ ᱛᱤᱧᱟᱹ ᱮᱠᱥᱮᱯᱴ ᱪᱷᱟᱲᱟ ᱩᱯᱟᱭ ᱵᱟᱝ ᱛᱟᱦᱮᱱ ᱛᱤᱧᱟᱹ᱾ ᱡᱮ ᱮᱠᱥᱮᱯ ᱦᱳᱭᱳᱜ ᱛᱤᱧᱟᱹ ᱡᱮ ᱵᱟᱝ ᱩᱱᱤ ᱡᱮ ᱞᱟᱦᱟᱭᱼᱼ ᱡᱮᱦᱮᱛᱩ ᱵᱟᱹᱧ ᱧᱮᱞ ᱧᱟᱢᱮ ᱠᱟᱱᱟ ᱩᱱᱤ ᱪᱮᱫ ᱪᱮᱤᱠᱟᱭᱮᱫᱟ ᱢᱮᱱᱠᱷᱟᱱ ᱤᱧᱟᱹᱜ ᱢᱚᱱᱮ ᱱᱤᱭᱟᱹᱜᱮᱼᱼ ᱱᱤᱭᱟᱹ ᱜᱮ ᱛᱚᱠᱷᱚᱱᱮᱢ ᱢᱮᱱᱟ ᱛᱟᱛᱮ ᱩᱱᱤ ᱡᱟᱛᱮ ᱩᱱᱤ ᱛᱟᱛᱮ ᱩᱱᱤ ᱮᱴᱟᱜ ᱨᱮ ᱡᱟᱶᱟᱭ ᱟᱨ ᱵᱟᱭ ᱡᱟᱶᱟᱭ ᱠᱟᱱ ᱛᱟᱛᱮ ᱩᱱᱤ ᱮᱴᱟᱜ ᱨᱮᱼᱼ ᱪᱮᱫ ᱦᱚᱸ ᱵᱟᱭ ᱪᱮᱤᱠᱟᱭᱮᱫ ᱠᱟᱱ ᱵᱟᱝ ᱫᱚ ᱤᱧ ᱟᱥᱟᱨᱮ ᱢᱮᱱᱟᱜ ᱠᱟᱫᱤᱼᱼ ᱠᱤᱱᱛᱩ ᱚᱱᱟ ᱠᱚᱫᱚ ᱤᱧ ᱫᱚ ᱵᱟᱹᱧ ᱧᱮᱞᱟ ᱛᱚᱠᱷᱚᱱ ᱫᱚ ᱤᱧ ᱛᱚᱠᱷᱚᱱ ᱱᱤᱭᱟᱹᱜᱤᱧ ᱢᱚᱱᱮᱭᱟ ᱡᱮ ᱵᱟᱝ ᱩᱱᱤ ᱫᱚ ᱤᱧ ᱠᱷᱚᱼᱼ ᱥᱟᱦᱟᱣ ᱠᱟᱱᱟ ᱩᱱᱤ ᱟᱭᱟᱜ ᱨᱟᱥᱛᱟᱭ ᱵᱟᱪᱷᱟᱣ ᱡᱚᱝ ᱠᱟᱱᱟ᱾ ᱩᱱᱤ ᱩᱭᱦᱟᱹᱨ ᱠᱟᱛᱮᱮᱫ ᱤᱧᱟᱹᱜ ᱞᱟᱵᱷ ᱵᱟᱹᱱᱩᱜᱼᱟ᱾ ᱥᱮ ᱤᱧ ᱩᱱᱤ ᱟᱨ ᱩᱱᱤ ᱫᱚ ᱟᱨᱠᱤ ᱚᱱᱟ ᱥᱟᱵ ᱠᱟᱜ ᱢᱮ ᱢᱤᱫᱴᱮᱱ ᱚᱱᱟ ᱢᱚᱫᱽᱫᱷᱮ ᱨᱮ ᱢᱤᱫᱴᱮᱱ ᱤᱭᱟᱹ ᱟᱹᱜᱩ ᱦᱩᱭᱩᱜ ᱛᱟᱢᱟ ᱟᱱᱰᱟᱨᱥᱴᱮᱱᱰᱤᱝ ᱡᱮ ᱩᱱᱤ ᱫᱚ ᱤᱧ ᱞᱟᱹᱜᱤᱫ ᱫᱚ ᱵᱟᱝ ᱠᱟᱱᱟᱭ᱾ ᱟᱨ ᱤᱧ ᱞᱟᱹᱜᱤᱫ ᱫᱚ ᱩᱱᱤ ᱫᱚ ᱢᱟᱱᱮ ᱟᱢ ᱫᱚ ᱛᱚᱠᱷᱚᱱᱮᱢ ᱢᱮᱱᱟ ᱩᱱᱤ ᱫᱚ ᱤᱧ ᱞᱟᱹᱜᱤᱫᱼᱼ ᱢᱟᱱᱮ ᱤᱧ ᱤᱧ ᱞᱟᱹᱜᱤᱫ ᱫᱚ ᱥᱟᱹᱦᱤ ᱫᱚ ᱵᱟᱝ ᱠᱟᱱᱟᱭ ᱠᱟᱨᱚᱱ ᱱᱤᱭᱟᱹᱜᱤᱢ ᱢᱮᱱᱟᱼᱼ ᱛᱚᱵ ᱮᱱᱮ ᱟᱢᱟᱜ ᱢᱚᱱ ᱟᱢᱟᱜ ᱢᱤᱫᱴᱮᱱ ᱟᱵᱚᱣᱟᱜ ᱢᱚᱱ ᱡᱟᱦᱟᱸ ᱱᱚᱣᱟ ᱢᱚᱱ ᱾ ᱩᱱᱤ ᱟᱢ ᱛᱤᱱᱟᱹᱜ ᱵᱚᱠᱟ ᱠᱟᱛᱮ ᱛᱤᱱᱟᱹᱜ ᱵᱚᱠᱟ ᱥᱟᱡᱟᱣ ᱠᱟᱛᱮᱢ ᱫᱚᱦᱚ ᱠᱟᱭᱟ ᱥᱮ? ᱩᱱᱟᱹᱜ ᱜᱮ ᱟᱢᱟᱜ, ᱟᱢᱟᱜ ᱢᱟᱱᱮ ᱹᱹᱹ ᱫᱳᱱᱚᱱᱫᱤᱱ ᱡᱤᱵᱚᱱ ᱨᱮ ᱹᱹᱹ ᱾ ᱩᱱᱟᱹᱜ ᱜᱮ ᱢᱟᱱᱮ ᱥᱩᱢᱩᱛᱷ ᱪᱟᱞᱟᱜ ᱛᱟᱢᱟ ᱪᱮᱫᱟᱜ ᱟᱢ ᱡᱩᱫᱤ ᱱᱤᱛᱚᱜ ᱥᱟᱵ ᱠᱟᱜ ᱢᱮ ᱹᱹᱹ᱾ ᱥᱟᱵ ᱠᱟᱜ ᱢᱮ ᱠᱟᱛᱷᱟ ᱨᱤᱧ ᱞᱟᱹᱭᱫᱟ ᱥᱟᱵ ᱠᱟᱜ ᱢᱮ ᱠᱟᱛᱷᱟ ᱨᱮᱧ ᱞᱟᱹᱭ, ᱫᱟ ᱱᱚ ᱜᱼᱚᱸᱭ ᱡᱮᱢᱚᱱ ᱦᱚᱞᱟᱱᱚᱜ ᱢᱤᱫᱴᱮᱱ ᱤᱧ ᱤᱧ ᱥᱟᱶ ᱢᱤᱫᱴᱟᱝ ᱜᱷᱚᱴᱚᱱᱟ ᱜᱷᱚᱴᱟᱣ ᱱᱟ ᱢᱤᱫᱴᱟᱝ ᱹᱹᱹ ᱟᱸᱻᱢᱤᱫᱴᱮᱱ ᱤᱧ ᱜᱤᱧ ᱢᱤᱫᱴᱟᱝ ᱵᱤᱧᱤᱧ ᱫᱟᱞ ᱜᱚᱡ ᱠᱮᱫᱮᱭᱟ, ᱢᱟᱱᱮ ᱚᱱᱠᱟ ᱵᱤᱱᱟᱹ ᱢᱤᱫᱹᱹᱹᱹ᱾ ᱢᱤᱫᱴᱟᱝ ᱚᱱᱠᱟᱜᱮ ᱟᱨᱠᱤ ᱢᱤᱫᱴᱮᱱ ᱠᱟᱨᱚᱱ ᱦᱩᱭᱱᱟ ᱚᱱᱟᱛᱤᱧ ᱜᱚᱡ ᱠᱮᱫᱮᱭᱟ᱾ ᱛᱚ, ᱤᱧ ᱡᱮ ᱱᱚᱜᱼᱚᱭ ᱡᱮᱧ ᱜᱚᱡ ᱠᱮᱫᱮᱭᱟ ᱡᱮ ᱚᱱᱟᱜᱤᱧ ᱩᱭᱦᱟᱹᱨ ᱞᱮᱠᱷᱟᱡ ᱚᱱᱟᱜᱤᱧ ᱩᱭᱦᱟᱹᱨ ᱞᱮᱹᱹᱹ ᱾ ᱦᱟᱸᱜ, ᱚᱱᱟ ᱜᱤᱧ ᱩᱭᱦᱟᱹᱨᱮᱫᱟ ᱦᱮᱸ! ᱡᱮ ᱜᱚᱡ ᱫᱚᱨᱠᱟᱨ ᱵᱟᱝ ᱛᱮᱸᱦᱮᱸ ᱠᱟᱱ ᱛᱤᱧᱟᱹ ᱦᱮᱸ ᱚᱱᱟᱜᱮ ᱡᱩᱫᱤᱧ ᱩᱭᱦᱟᱹᱨ ᱤᱫᱤ ᱞᱮᱠᱷᱟᱱ ᱛᱟᱦᱚᱞᱮ ᱱᱤᱥᱪᱳᱭ ᱤᱧ ᱱᱤᱛᱳᱜᱹᱹᱹ᱾ ᱢᱮᱱᱴᱟᱞᱤ ᱡᱟᱸᱦᱟᱸᱱ ᱯᱨᱚᱵᱽᱞᱮᱢ ᱦᱩᱭ ᱫᱟᱲᱮᱭᱟ ᱛᱤᱧᱟᱹ ᱥᱮ ᱢᱮᱱᱴᱟᱞᱤ ᱯᱨᱮᱥᱟᱨᱮ ᱧᱟᱢ ᱛᱤᱧᱟᱹ ᱛᱚ, ᱚᱱᱟ ᱠᱷᱟᱹᱛᱤᱨ ᱛᱮ ᱚᱱᱟ ᱵᱟᱝ ᱩᱭᱦᱟᱹᱨ ᱠᱟᱛᱮᱜ ᱟᱪᱪᱷᱟ ᱡᱟ ᱦᱩᱭᱱᱟ ᱦᱩᱭᱱᱟ ᱾ ᱦᱩᱭᱱᱟ, ᱡᱟᱦᱟᱱᱟᱜ ᱦᱩᱭᱱᱟ ᱚᱱᱟ ᱫᱚ ᱵᱟᱝ ᱨᱩᱣᱟᱹᱲ ᱦᱤᱡᱩᱜᱼᱟ᱾ ᱚᱱᱟᱜᱮ ᱱᱚᱜᱱᱟ ᱢᱤᱫᱴᱟᱝ ᱱᱚᱜᱼᱱᱚᱣᱟ ᱤᱭᱟᱹ ᱠᱟᱛᱮᱜ ᱜᱮ ᱡᱤᱵᱚᱱ ᱫᱚ ᱾ ᱛᱟᱣᱰᱤᱭᱳ, ᱛᱟᱪᱷᱟᱲᱟ ᱱᱤᱛᱳᱜ ᱩᱯᱟᱭ ᱫᱚ ᱵᱟᱹᱱᱩᱜᱼᱟ᱾
ᱪᱷᱤᱱᱫᱩ ᱵᱤ ᱾ ᱤᱧ ᱟᱹᱛᱩ ᱾ ᱩᱱᱤ ᱵᱤᱧᱻ ᱪᱮᱫᱟᱜ-ᱫᱮᱹᱠᱷᱤ ᱪᱮᱫᱟᱜ-ᱫᱮᱹᱠᱷᱤ ᱟᱢᱟᱜ ᱛᱟᱦᱮᱸ ᱠᱟᱱ ᱛᱟᱢᱟ ᱮᱴᱟᱪᱢᱮᱱ? ᱵᱟᱝ ᱛᱟᱦᱮᱸ ᱠᱟᱱ ᱛᱟᱢᱟ ᱥᱮ ᱾
ᱮᱴᱟᱜ ᱨᱤᱢᱤᱞ ᱫᱚ ᱤᱧ ᱫᱚ ᱵᱟᱹᱧ ᱞᱟᱹᱭᱫᱟ ᱤᱧᱹᱹᱹ᱾
ᱤᱧ ᱵᱩᱡᱽ ᱫᱟᱲᱮᱭᱟᱠᱤᱫᱤᱧ ᱟᱢᱟᱜ ᱾ ᱠᱟᱛᱷᱟ, ᱠᱤᱱᱛᱩ ᱤᱧ ᱤᱧᱟᱹᱜ ᱠᱟᱛᱷᱟ ᱞᱟᱹᱭᱫᱟᱹᱧ ᱡᱮ ᱡᱟᱦᱟᱸᱭ- ᱡᱟᱦᱟᱸᱭ ᱪᱮᱛᱟᱱ ᱨᱮ ᱹᱹᱹ ᱴᱮᱱ ᱜᱚᱵᱷᱤᱨ ᱮᱴᱟᱪᱢᱮᱱᱴ ᱛᱚᱭᱭᱨᱤ ᱦᱩᱭᱩᱜᱼᱟ ᱩᱱᱤ ᱫᱚ ᱹᱹᱹ ᱟᱢ ᱫᱚ ᱩᱱᱟᱹᱜ ᱥᱚᱦᱚᱡᱽ ᱵᱟᱝ ᱛᱟᱦᱮᱱ ᱛᱟᱢᱟ ᱦᱤᱲᱤᱧ ᱫᱚ ᱟᱢ ᱟᱢ ᱴᱷᱮᱱ ᱫᱚ ᱥᱚᱦᱚᱡᱽ ᱜᱮᱭᱟ ᱮᱴᱟᱜ ᱦᱚᱲ ᱹᱹᱹ ᱠᱷᱮᱛᱨᱚ ᱥᱚᱦᱚᱡᱽ ᱜᱮᱭᱟ ᱠᱤᱱᱛᱩ ᱚᱱᱟ ᱫᱚ ᱤᱧ ᱠᱷᱮᱛᱨᱮ ᱵᱟᱝ ᱥᱚᱦᱚᱡᱽ ᱜᱮᱭᱟ ᱾
ᱵᱟᱝ, ᱚᱱᱟ ᱦᱩᱭ ᱫᱟᱲᱮᱭᱟᱜᱼᱟ ᱤᱧᱤᱧ ᱢᱮᱱ ᱫᱟᱛᱚ ᱾ ᱢᱟᱱᱮ ᱥᱚᱦᱚᱡ ᱫᱚ ᱵᱟᱝ ᱥᱚᱦᱚᱡᱟ ᱢᱮᱱᱠᱷᱟᱱ ᱡᱟᱦᱟᱸ ᱠᱤᱪᱷᱩ ᱨᱮ ᱴᱟᱭᱤᱢᱮᱢ ᱮᱢᱟᱜ ᱟᱥᱮᱹᱹᱹ ᱛᱚᱻ, ᱚᱱᱟ ᱫᱚ ᱢᱟᱱᱮ ᱚᱱᱟ ᱫᱚ ᱟᱨᱠᱤ ᱦᱤᱲᱤᱧ ᱫᱚ ᱵᱟᱝ ᱦᱤᱲᱤᱧᱚᱜᱼᱟ ᱢᱮᱱᱠᱷᱟᱱᱹᱹᱹ ᱢᱟᱱᱮ, ᱩᱱᱟᱹᱜ ᱵᱟᱢ ᱢᱚᱱᱮᱣᱟ ᱯᱚᱨ ᱛᱚᱠᱷᱚᱱ ᱢᱟᱱᱮ ᱦᱤᱲᱤᱧ ᱫᱚ ᱵᱟᱢ ᱦᱤᱲᱤᱧᱟ ᱾ ᱡᱮ, ᱥᱟᱵ ᱠᱟᱜ ᱢᱮ ᱟᱢ ᱱᱚᱰᱮ ᱵᱤᱥᱥᱚ ᱵᱷᱟᱨᱚᱛᱤ ᱨᱮᱢ ᱯᱟᱲᱦᱟᱣ ᱟᱠᱟᱱᱟ ᱱᱚᱣᱟ ᱡᱟᱦᱟᱸ ᱮᱴᱟᱪᱢᱮᱱᱴ ᱛᱟᱢ ᱾ ᱟᱢ ᱠᱤ ᱦᱤᱲᱤᱧ ᱫᱟᱲᱮᱭᱟᱜᱼᱟ ᱡᱮ ᱵᱤᱥᱥᱚ ᱵᱷᱚᱛᱤ ᱨᱮ ᱤᱧ ᱵᱟᱹᱧ ᱯᱟᱲᱦᱟᱣ ᱠᱟᱱᱟ ᱟᱢ ᱱᱚᱣᱟ ᱵᱟᱢᱦᱲᱤᱤᱧᱟ ᱱᱤᱥᱪᱚᱭ ᱾ ᱠᱤᱱᱛᱩ ᱦᱮᱸ ᱢᱟᱱᱮ ᱚᱱᱠᱟ ᱫᱚ ᱵᱟᱝ ᱠᱤᱱᱛᱩ ᱦᱮᱸ ᱟᱸᱡᱚᱢᱮ ᱱᱟᱜ ᱚᱱᱠᱟ ᱫᱚ ᱵᱟᱝ ᱛᱟᱦᱮᱱ ᱛᱟᱢᱟ ᱡᱮ ᱦᱮᱸ ᱡᱮ ᱱᱤᱛᱚᱜ ᱢᱮᱱᱟᱜ ᱛᱟᱢᱟ ᱡᱮ ᱵᱤᱥᱥᱚ ᱵᱷᱟᱨᱚᱛᱤ ᱪᱮᱛᱟᱱ ᱠᱨᱮ ᱾ ᱡᱮ ᱪᱟᱞᱟᱜ ᱦᱩᱭᱩᱜ ᱛᱤᱟᱹ ᱯᱟᱲᱟᱣ ᱦᱩᱭᱩᱜ ᱛᱤᱧᱟᱹ ᱱᱚᱝᱠᱟ ᱠᱤᱱᱛᱩ ᱪᱟᱞᱟᱣ ᱡᱮ, ᱪᱟᱞᱟᱣ ᱦᱳᱭᱳᱜ ᱯᱟᱰᱦᱟᱣ ᱦᱳᱭᱳᱜ ᱛᱤᱧᱟ ᱱᱚᱝᱠᱟ ᱠᱤᱱᱛᱩ ᱛᱚᱠᱷᱚᱱ ᱫᱚ ᱚᱱᱟ ᱫᱚ ᱵᱟᱝ ᱛᱟᱦᱮᱱ ᱛᱟᱢᱟ ᱢᱮᱱᱠᱷᱟᱱ ᱦᱤᱲᱤᱧ ᱫᱚ ᱵᱟᱢ ᱦᱤᱲᱤᱧ ᱮᱟ ᱾ ᱵᱩᱡᱷᱟᱹᱣ, ᱢᱤᱫᱴᱮᱱ ᱟᱢᱟᱜ ᱢᱚᱱᱮ ᱠᱚᱱᱟᱨᱮ ᱚᱠᱟᱨᱮ ᱪᱚ ᱛᱟᱦᱮᱱ ᱜᱮᱭᱟ ᱾ ᱱᱚᱣᱟᱣᱟᱜᱮ ᱢᱤᱫᱴᱮᱱ ᱵᱮᱯᱟᱨ, ᱵᱩᱡᱷᱟᱹᱣ ᱠᱮᱫᱟᱢ ᱾
ᱟᱪ-ᱪᱷᱟᱹᱹᱹᱹ
ᱥᱟᱵ ᱠᱟᱜ ᱢᱮ ᱥᱟᱵ ᱠᱟᱜ ᱢᱮ ᱟᱯᱮ ᱚᱲᱟᱜ ᱨᱮ ᱡᱟᱦᱟᱸᱭᱹᱹᱹ ᱵᱟᱝᱠᱷᱟᱱ ᱟᱞᱮ ᱚᱲᱟᱜ ᱨᱮᱜᱧ ᱞᱟᱹᱭᱫᱟ ᱵᱟᱠᱷᱟ ᱟᱞᱮᱚᱲᱟᱜ ᱨᱮ ᱜᱤᱧ ᱞᱟᱹᱭ ᱮᱫᱟ ᱡᱮᱢᱚᱱ ᱤᱧ ᱫᱟᱹᱫᱩᱭ ᱵᱟᱹᱲᱤᱡ ᱮᱱᱟ ᱤᱧ ᱡᱮᱢᱚᱱ ᱤᱧ ᱫᱟᱹᱫᱩ ᱥᱟᱞᱟᱜ ᱛᱤᱱᱟᱹᱜ ᱤᱭᱟᱹᱧ ᱛᱟᱦᱮᱸ ᱠᱟᱱᱟ ᱾ ᱛᱤᱱᱟᱹᱜ ᱠᱞᱳᱥ, ᱢᱟᱱᱮ ᱩᱱᱤ ᱤᱧᱟᱹᱜ ᱫᱚ ᱤᱧ ᱴᱷᱮᱡ ᱫᱚᱹᱹᱹ ᱩᱱᱤᱜᱮ ᱡᱚᱛᱚ ᱠᱤᱪᱷᱩ ᱢᱟᱱᱮ ᱩᱱᱤ ᱥᱟᱞᱟᱜ ᱜᱮᱧ ᱫᱟᱲᱟ ᱵᱟᱲᱟᱭ ᱠᱟᱱ ᱛᱟᱦᱮᱱᱟ ᱩᱱᱤᱜᱮ ᱦᱟᱱᱛᱮ ᱱᱟᱛᱮ ᱤᱫᱤᱭᱤᱧ ᱠᱟᱱ ᱛᱟᱦᱮᱸᱱᱟ ᱾ ᱢᱟᱱᱮ ᱡᱚᱛᱚ ᱠᱪᱷᱩ ᱢᱟᱱᱮ ᱚᱞ ᱨᱟᱩᱱᱰᱟᱨ ᱛᱟᱦᱮᱸ ᱠᱟᱱᱟᱭ ᱤᱧ ᱴᱷᱮᱡ ᱫᱚ ᱾ ᱟᱨ ᱩᱱᱤ ᱡᱮ ᱵᱟᱹᱲᱤᱡ ᱮᱱᱟ ᱮᱠᱷᱚᱱᱳ ᱯᱚᱨᱡᱚᱱᱛ ᱤᱧ ᱵᱟᱹᱧ ᱵᱩᱡᱷᱟᱹᱣ ᱜᱮᱭᱟᱡᱮ ᱩᱱᱤ ᱤᱧ ᱫᱚᱧ ᱢᱚᱱᱮᱭᱟ ᱯᱟᱥᱮᱡ ᱡᱚᱠᱷᱚᱱ ᱵᱟᱨᱦᱮᱛᱮ ᱪᱟᱞᱟᱣ ᱟᱠᱟᱱᱟ ᱾ ᱢᱟᱱᱮ ᱦᱤᱲᱤᱧ ᱫᱚ ᱵᱟᱹᱧ ᱦᱤᱲᱤᱧ ᱫᱟᱲᱮ ᱭᱟᱯᱮᱭᱟ ᱩᱱᱤᱭᱟᱜ ᱢᱩᱴᱷᱟᱹᱱ ᱥᱮ ᱪᱮᱫ ᱡᱟᱦᱟᱸ ᱞᱮᱠᱟ ᱾ ᱠᱷᱟᱹᱞᱤ ᱤᱧ ᱫᱩᱧ ᱢᱚᱱᱮᱭᱟ ᱯᱟᱥᱮ ᱩᱱᱤ ᱫᱚ ᱵᱟᱨᱦᱮᱨᱮ ᱪᱟᱞᱟᱣ ᱠᱟᱱᱟ ᱚᱱᱮ ᱚᱱᱠᱟ ᱢᱤᱫᱴᱟᱝ ᱵᱮᱯᱟᱨ ᱾ ᱡᱟᱭᱦᱳᱠ, ᱱᱚᱜᱼᱚ ᱱᱚᱣᱟ ᱠᱟᱱᱟ ᱢᱤᱫᱴᱟᱝ ᱵᱮᱯᱟᱨ ᱠᱤᱱᱛᱩ ᱹᱹᱹ ᱚᱱᱟ ᱱᱤᱭᱟᱹ ᱡᱩᱫᱤᱢ ᱥᱟᱵ ᱠᱟᱜ ᱠᱷᱟᱱ ᱫᱚ ᱛᱟᱦᱚᱞᱮ ᱫᱚ ᱵᱟᱢ ᱞᱟᱦᱟ ᱫᱟᱲᱮᱭᱟᱜᱼᱟ ᱛᱟᱭᱛᱚ ᱾
ᱦᱟᱻ ᱣᱻ ᱾
ᱱᱚᱜ ᱱᱟ ᱜᱮ ᱾ ᱟᱢ ᱱᱚᱣᱟ ᱵᱮᱯᱟᱨ ᱛᱮ ᱡᱟᱦᱱᱟᱜ ᱠᱟᱛᱷᱟ ᱢᱮᱱᱟᱜ ᱛᱟᱢᱟ ᱵᱟᱠᱷᱟᱡ ᱴᱟᱭᱤᱢ ᱦᱚᱸ ᱦᱩᱭᱱᱟ ᱫᱚᱦᱚᱨ ᱦᱩᱭᱩᱜ-ᱟ
ᱦᱟᱸ
ᱴᱷᱤᱠ ᱜᱮᱭᱟ ᱛᱟᱦᱚᱞᱮ ᱫᱚᱥᱟᱨ ᱠᱚᱞ ᱨᱮ ᱟᱢ ᱱᱚᱣᱟ ᱱᱤᱭᱟᱹ ᱜᱟᱞᱢᱟᱨᱟᱣ ᱦᱩᱭᱩᱜ ᱠᱟᱱᱟ ᱟᱢ ᱥᱟᱶ
ᱴᱷᱤᱠ ᱜᱮᱭᱟ᱾